ᱜᱚᱝᱠᱮ ᱡᱚ
ᱦᱮᱸ ᱜᱚᱝᱠᱮ, ᱡᱚᱦᱟᱨ ᱜᱮ᱾
ᱦᱮᱸ ᱮᱱᱛᱮ ᱨᱚᱲ ᱠᱚ ᱴᱷᱤᱠ ᱴᱷᱟᱠ ᱟᱸᱡᱚᱢᱚᱜ ᱠᱟᱱ ᱛᱟᱞᱟᱝᱟ ᱛᱚ?
ᱦᱮᱸ, ᱟᱡᱚᱢᱚᱜ ᱠᱟᱱᱟ ᱴᱷᱤᱠ ᱴᱷᱟᱠ ᱜᱮ᱾
ᱟᱪᱪᱷᱟ ᱢᱟ, ᱤᱧ ᱯᱟᱥᱴᱟ ᱠᱷᱚᱱ ᱥᱟᱜᱩᱱ ᱥᱮᱛᱟᱜ ᱢᱟ᱾
ᱦᱮᱸ ᱥᱟᱹᱜᱩᱱ ᱥᱮᱛᱟᱜ, ᱤᱧ ᱯᱟᱦᱴᱟ ᱠᱷᱚᱱᱟᱜ ᱦᱚᱸ ᱥᱟᱹᱜᱩᱱ ᱥᱮᱛᱟᱜ, ᱛᱟᱦᱚᱞᱮ ᱪᱮᱜ ᱠᱚ ᱪᱤᱠᱟᱹ ᱵᱟᱲᱟᱭᱮᱱᱟ ᱱᱤᱛ ᱦᱟᱹᱵᱤᱡ ᱵᱮᱨᱮᱫ ᱠᱟᱛᱮ?
ᱵᱮᱨᱮᱫ ᱠᱟᱛᱮᱜ ᱫᱚ ᱱᱚᱜᱼᱚᱭ ᱫᱟᱹᱛᱟᱹᱱᱤ ᱯᱷᱟᱨᱪᱟ ᱵᱟᱲᱟ ᱠᱟᱛᱮᱜ ᱱᱚᱜᱚᱭ ᱦᱩᱛᱩᱢ ᱯᱷᱟᱨᱪᱟ ᱵᱟᱲᱟ ᱠᱟᱛᱮᱜ ᱱᱚᱜᱼᱚᱭ ᱫᱩᱲᱩᱵ ᱦᱩᱭ ᱠᱟᱱᱟ᱾
ᱟᱪᱪᱷᱟ, ᱦᱮᱸ ᱛᱚ᱾
ᱟᱨ ᱱᱟᱯᱟᱭ ᱵᱟᱲᱟ ᱜᱮ?
ᱦᱮᱸ ᱱᱤᱭᱟᱹ ᱜᱷᱟᱹᱲᱤᱠ ᱫᱚ ᱱᱟᱯᱟᱭ ᱵᱟᱲᱟ ᱜᱮ, ᱤᱧ ᱦᱚᱸᱜᱼᱚᱭ ᱜᱚᱰᱟ ᱥᱮᱫ ᱤᱧ ᱪᱟᱞᱟᱣ ᱞᱮᱱᱟ ᱠᱟᱹᱴᱤᱡ ᱮ ᱦᱚᱲᱢᱚ ᱞᱟᱹᱜᱤᱫ ᱵᱮᱭᱟᱢ ᱠᱚ ᱠᱚᱨᱟᱣ ᱛᱚ ᱞᱟᱹᱠᱛᱤ ᱠᱟᱱ ᱜᱮᱭᱟ᱾ ᱦᱚᱜ-ᱚᱭ ᱵᱮᱭᱟᱢ ᱠᱚ ᱠᱚᱨᱟᱣ ᱵᱟᱲᱟ ᱠᱟᱛᱮᱜ ᱦᱚᱜ-ᱚᱭ ᱦᱮᱡ ᱦᱩᱭ ᱟᱠᱟᱱᱟ, ᱡᱤᱨᱟᱹᱣ ᱵᱟᱲᱟ ᱦᱩᱭᱩᱜ ᱠᱟᱱᱟ᱾
ᱟᱪᱪᱷᱟ᱾ ᱟᱪᱪᱷᱟ ᱜᱚᱝᱠᱮ, ᱤᱧ ᱡᱟᱦᱟᱸᱱᱟᱜ ᱥᱟᱛᱟᱢ ᱠᱚ ᱥᱟᱵ ᱠᱟᱛᱮᱜ ᱞᱟᱝ ᱨᱚᱲᱟ ᱥᱮ ᱮᱢᱱᱤ ᱜᱮᱞᱟᱝ ᱨᱚᱲᱟ? ᱢᱟ ᱟᱢ ᱪᱮᱫ ᱮᱢ ᱞᱟᱹᱭᱮᱫ ᱛᱟᱞᱟᱝᱼᱟ ᱾
ᱟᱸᱻ ᱟᱫᱚ ᱱᱤᱛᱳᱜ ᱫᱚ ᱟᱹᱰᱤ ᱢᱟᱨᱟᱝ ᱦᱮᱸ᱾ ᱥᱤᱧ ᱦᱚᱸ ᱢᱮᱱᱟᱜ ᱟᱠᱟᱫᱟ ᱛᱟᱦᱚᱞᱮ ᱱᱤᱛᱚᱜ ᱟ ᱾ ᱮᱢᱱᱤ ᱦᱚᱸ ᱨᱚᱲ ᱜᱟᱱᱚᱜ ᱜᱮᱭᱟ ᱡᱮ ᱡᱟᱦᱟᱸ ᱫᱚ ᱛᱮᱦᱮᱱᱟᱜ ᱤᱫᱤ ᱠᱟᱛᱮᱜ ᱠᱤᱢᱵᱟ ᱡᱟᱦᱟᱸ ᱥᱮᱫ ᱪᱤᱠᱟ ᱪᱟᱞᱟᱣ ᱨᱮᱱᱟᱜ ᱡᱟᱦᱟᱱᱟᱜ ᱚᱱᱠᱟᱱᱟᱜ ᱟ ᱤᱭᱟᱹ ᱢᱮᱱᱟᱜᱼᱟ ᱪᱮᱛᱟ ᱚᱱᱠᱟᱱᱟᱜ ᱦᱚᱸᱞᱟᱝ ᱨᱚᱲ ᱫᱟᱲᱮᱜᱼᱟ᱾
ᱟᱪᱪᱷᱟ᱾ ᱚᱱᱟ ᱟᱢ ᱟᱢᱜᱮ ᱟᱛᱨᱮ ᱛᱟᱞᱟᱝ ᱢᱮ ᱟᱫᱚ ᱱᱟᱦᱟᱸᱜ ᱤᱧ ᱦᱟᱸᱜ ᱚᱸ ᱚᱱᱛᱮᱧ ᱞᱟᱜᱟ ᱤᱫᱤ ᱛᱟᱞᱟᱝᱼᱟ ᱚᱱᱟ, ᱦᱩᱸ
ᱟᱫᱚ ᱠᱮ ᱛᱟᱞᱦᱮ ᱮ ᱛᱮᱦᱤᱧ ᱱᱚᱣᱟ ᱟᱨ ᱛᱟᱦᱚᱞᱮ ᱫᱮᱧ ᱠᱚ ᱟᱫᱚ ᱪᱮᱫ ᱠᱚ ᱪᱤᱠᱟᱹ ᱵᱟᱲᱟᱭᱮᱜ-ᱟ ᱛᱮᱦᱮᱧ ᱫᱚ ᱟᱫᱚ?
ᱛᱮᱦᱮᱧᱟᱜ ᱠᱟᱹᱢᱤ ᱠᱟᱹᱢᱤ ᱫᱚ ᱱᱟᱦᱟᱜ ᱚᱝᱠᱟ ᱫᱚ ᱵᱟᱹᱪᱩᱜ ᱟᱱᱟ ᱡᱮ ᱡᱚᱢ ᱵᱟᱲᱟ ᱠᱟᱛᱮᱜ ᱥᱮᱭ ᱚᱲᱟᱜ ᱠᱚᱨᱮᱜᱮ ᱱᱟᱦᱟᱜ ᱛᱟᱦᱮᱸ ᱦᱩᱭᱩᱜᱼᱟ ᱠᱟᱱᱟ, ᱟᱨ ᱵᱟᱝᱼᱟ ᱵᱟᱹᱫᱽ ᱠᱟᱹᱢᱤ ᱠᱚ ᱟᱣᱨᱤ ᱞᱟᱜᱟᱣ ᱟᱛᱚ
ᱚ ᱵᱟᱪᱪᱷᱟ ᱟᱫᱚ ᱚᱱᱠᱟ ᱡᱟᱦᱟᱱᱟᱜ ᱠᱟᱹᱢᱤ ᱠᱟᱹᱥᱱᱤ ᱪᱟᱞᱟᱣ ᱦᱩᱭᱩᱜᱼᱟ ᱥᱮ ᱚᱲᱟᱜ ᱨᱮᱜᱮ?
ᱚᱜ ᱚᱲᱟᱜ ᱨᱮᱜᱮ ᱱᱟᱦᱟᱜ ᱥᱮᱭ ᱟᱹᱵᱤᱱ ᱜᱮ?
ᱦᱚᱸ
ᱟᱞᱤᱧ ᱟᱜ ᱱᱟ ᱱᱟᱪᱟᱱ ᱟᱸᱫᱚᱲ ᱠᱚ ᱠᱚᱞᱴᱟᱜ ᱤᱭᱟᱹᱜ ᱠᱟᱱᱟ ᱥᱮᱭ, ᱟᱪᱪᱷᱟ᱾
ᱥᱟᱭᱞᱮᱱᱴ ᱠᱟᱜ ᱢᱮ ᱥᱟᱭᱞᱮᱱᱴ ᱠᱟᱜ ᱢᱮ ᱱᱟᱯᱟᱭᱟ᱾ ᱜᱚᱢᱠᱮ ᱛᱟᱦᱚᱞᱮ ᱚᱱᱮ ᱡᱮ ᱟᱻ ᱠᱷᱚᱥᱞᱟ ᱥᱮ ᱛᱤᱞᱢᱤᱧ ᱠᱚ ᱢᱮᱛᱟᱜ ᱠᱟᱱᱟ ᱟᱯᱮ ᱚᱱᱛᱮ? ᱚᱱᱛᱮ ᱠᱷᱚᱥᱞᱟ ᱥᱮ ᱛᱤᱞᱢᱤᱧ ᱠᱚᱫᱚᱻ ᱯᱮ ᱮᱨ ᱠᱟᱜᱼᱟ ᱥᱮ ᱵᱟᱝ?
ᱦᱚᱸ ᱜᱚᱝᱠᱮ ᱮᱨ ᱦᱩᱭ ᱞᱮᱱ ᱛᱟᱦᱮᱸᱜᱼᱟ ᱟᱨ ᱢᱟᱱᱮ ᱮᱨ ᱠᱟᱛᱼᱼ ᱛᱮᱫ ᱚᱱᱟᱫᱚ ᱤᱨᱻ ᱤᱨ ᱠᱟᱛᱮᱜ ᱠᱚᱴᱟ ᱪᱟᱵᱟ ᱠᱟᱛᱮᱜ ᱚᱱᱟᱫᱚ ᱟᱹᱠᱷᱨᱤᱧ ᱦᱩᱭ ᱟᱠᱟᱱᱟ᱾
ᱟᱪᱪᱷᱟ, ᱟᱨ ᱱᱤᱭᱟᱹ ᱜᱷᱟᱹᱲᱤᱡ ᱚᱱᱟ ᱪᱮᱫ ᱞᱮᱠᱟ ᱫᱟᱢ ᱛᱟᱦᱮ ᱞᱮᱱᱟ ᱱᱤᱭᱟᱹ ᱚᱠᱛᱚ ᱞᱟᱹᱭᱮᱜ ᱟ ᱫᱚᱢᱮ ᱡᱟᱹᱥᱛᱤ ᱜᱮᱭᱟ ᱫᱟᱢ?
ᱮᱸ ᱡᱟᱹᱥᱛᱤ ᱫᱚ ᱠᱷᱩᱵ ᱮᱠᱴᱟ ᱫᱚ ᱡᱟᱹᱥᱛᱤ ᱵᱟᱝ ᱱᱚᱣᱟ ᱟᱥᱤ ᱴᱟᱠᱟ ᱛᱟᱦᱮᱸ ᱠᱟᱱᱟ ᱾ ᱠᱮᱡᱤ᱾ ᱢᱟᱱᱮ ᱠᱩᱸᱜ ᱠᱩᱸᱜ ᱠᱩᱸᱭᱴᱮᱞ ᱯᱟᱲᱟᱜ ᱠᱟᱱᱟ ᱟᱴ ᱦᱟᱡᱟᱨ ᱴᱟᱠᱟ᱾
ᱦᱮᱸ ᱛᱚ, ᱞᱟᱦᱟ ᱥᱮᱨᱢᱟ ᱠᱷᱚᱱᱟᱜ ᱱᱤᱭᱟᱹ ᱥᱮᱨᱢᱟ ᱠᱤ ᱡᱟᱹᱥᱛᱤ ᱵᱩᱡᱷᱟᱹᱜ ᱠᱟᱱᱟ ᱥᱮ ᱠᱚᱢ ᱵᱩᱡᱷᱟᱹᱜ ᱠᱟᱱᱟ ᱚᱱᱛᱮ?
ᱵᱟᱝ ᱞᱟᱦᱟ ᱥᱮᱨᱢᱟ ᱫᱚ ᱦᱚᱸ ᱪᱟᱞᱟᱣᱮᱱ ᱥᱮᱨᱢᱟ ᱫᱚ ᱩᱱ ᱥᱚᱢᱚᱭ ᱢᱟᱱᱮ ᱥᱳᱛᱛᱳᱨ ᱴᱟᱠᱟ ᱯᱚᱸᱥᱳᱴᱴᱤ ᱴᱟᱠᱟ ᱚᱱᱠᱟ ᱛᱟᱦᱮᱸ ᱠᱟᱱᱟ, ᱠᱤᱱᱛᱩ ᱚᱱᱟ ᱮ ᱮ ᱵᱟᱨ ᱥᱮᱨᱢᱟ ᱞᱟᱦᱟ ᱩᱱ ᱥᱚᱢᱚᱭ ᱫᱚ ᱟᱥᱤ ᱴᱟᱠᱟ ᱩᱸ ᱟᱥᱤ ᱟᱨ ᱵᱳ ᱯᱚᱸᱪᱟᱥᱤ ᱦᱟᱹᱵᱤᱡ ᱚᱱᱮ ᱚᱝᱠᱟ ᱠᱚ ᱟᱹᱷᱨᱤᱧ ᱞᱮᱫᱼᱟ᱾
ᱦᱮᱸ ᱟᱨ ᱛᱤᱱᱟᱹᱜ ᱜᱟᱱ ᱫᱚᱨ ᱨᱚᱦᱚᱭ ᱦᱩᱭ ᱞᱮᱱᱟ?
ᱦᱚᱸ ᱢᱚᱴᱟ ᱢᱩᱴᱤ ᱮ ᱯᱮ ᱵᱤᱜᱷᱟᱹ ᱜᱟᱱ ᱫᱚ ᱞᱟᱜᱟᱣ ᱦᱩᱭ ᱞᱮᱱ ᱛᱟᱦᱮᱸᱜᱼᱟ।
ᱚᱱᱠᱟ ᱛᱟᱞᱦᱮ ᱟᱹᱞᱩ ᱠᱚᱯᱮ ᱨᱚᱦᱚᱭ ᱜᱮᱭᱟ ᱥᱮ ᱟᱯᱮ ᱫᱚ
ᱜᱚᱝᱠᱮ ᱟᱞᱮ ᱥᱮᱱ ᱫᱚ ᱟᱞᱩ ᱪᱟᱥ ᱫᱚ ᱵᱟᱝᱼᱼ ᱦᱩᱭᱩᱜ ᱜᱮᱭᱟ ᱥᱮ
ᱟᱪᱪᱷᱟ ᱟᱪᱪᱷᱟ ᱟᱪᱪᱷᱟ। ᱚ
ᱜᱚᱝᱠᱮ ᱟ ᱟᱯᱮᱥᱮᱱ ᱫᱚ ᱪᱮᱫ ᱪᱮᱫ ᱠᱚ ᱚᱱᱠᱟ ᱪᱟᱥᱵᱟᱥ ᱠᱚᱫᱚ?
ᱪᱟᱥᱵᱟᱥ ᱠᱚᱫᱚ ᱟᱞᱮ ᱱᱚᱛᱮᱫᱚ ᱞᱟᱹᱭ ᱞᱮᱠᱷᱟᱱ ᱫᱚ ᱢᱟᱱᱮ ᱡᱟᱦᱟᱸ ᱛᱤᱱᱟᱹᱜ ᱡᱟᱦᱟᱸ ᱡᱟᱭᱜᱟ ᱠᱚᱨᱮ ᱡᱟᱦᱟᱸ ᱡᱟᱹᱥᱛᱤ ᱡᱤᱱᱤᱥ ᱠᱚ ᱨᱚᱦᱚᱭᱟ ᱚᱱᱟ ᱠᱤ ᱞᱟᱹᱭ ᱜᱟᱱᱚ ᱱᱚᱜᱼᱚᱭ ᱡᱮ ᱟᱞᱮ ᱱᱚᱛᱮ ᱨᱮᱜᱮ ᱚᱱᱟ ᱠᱚᱫᱚ ᱦᱩᱭᱩᱜ ᱜᱮᱭᱟ ᱡᱚᱛᱚ ᱡᱤᱱᱤᱥ ᱜᱮ ᱨᱚᱦᱚᱭ ᱦᱩᱭᱩᱜᱼᱟ ᱡᱚᱛᱚ ᱠᱤᱪᱷᱩ ᱟ ᱦᱩᱲᱩ ᱢᱟ ᱵᱟᱨ ᱥᱮᱨᱢᱟᱨ ᱨᱮ ᱤᱭᱟᱹ ᱢᱤᱫ ᱥᱮᱨᱢᱟ ᱨᱮ ᱵᱟᱨ ᱫᱷᱟᱣ ᱞᱮ ᱪᱟᱥᱟ। ᱚᱱᱟ ᱥᱟᱶᱛᱮ ᱡᱟᱦᱟᱸ ᱛᱤᱱᱟᱹᱜ ᱥᱟᱠ ᱥᱚᱵᱽᱡᱤ ᱠᱚ ᱢᱮᱱᱟᱜ ᱟᱠᱟᱫᱟ ᱟᱲᱟᱜ ᱥᱟᱠᱟᱢ ᱠᱚ ᱦᱮᱸ ᱡᱚ ᱵᱤᱞᱤ ᱡᱷᱚᱼᱼ ᱟᱞᱮ ᱱᱚᱣᱟ ᱫᱷᱟᱨᱮ ᱫᱚᱞᱮ ᱪᱟᱥ
ᱟᱪᱪᱷᱟ, ᱟᱹᱞᱤᱧ ᱚᱱᱟ ᱱᱚᱜᱼᱚᱭ ᱥᱚᱵᱽᱡᱤ ᱠᱚᱫᱚ ᱡᱚᱢ ᱞᱟᱹᱜᱤᱫ ᱥᱮ ᱤᱭᱟᱹ ᱟᱹᱠᱷᱨᱤᱧ ᱞᱟᱹᱜᱤᱫ ᱠᱚ ᱚᱱᱟ ᱠᱚᱫᱚ?
ᱦᱚᱸ ᱟᱫᱚ ᱟᱞᱮ ᱚᱱᱛᱮ ᱫᱚ ᱦᱟᱸᱜ ᱟᱹᱠᱷᱨᱤᱧ ᱢᱟ ᱟᱵᱚ ᱵᱚᱱ ᱧᱮᱞ ᱟᱠᱟᱜᱼᱟ ᱡᱮ ᱵᱟᱡᱟᱨ ᱨᱮ ᱠᱷᱚᱱᱟᱜ ᱟᱵᱚ ᱠᱤᱨᱤᱧ ᱵᱚᱱ ᱪᱟᱜᱼᱟ ᱟᱹᱰᱤ ᱡᱟᱹᱥᱛᱤ ᱫᱟᱢ ᱛᱮ ᱠᱤᱨᱤᱧ ᱦᱩᱭᱩᱜ ᱛᱟᱵᱚᱱᱟ ᱟᱨ, ᱟᱨ ᱥᱚᱵᱽᱡᱤ ᱫᱚ ᱠᱤᱨᱤᱧ ᱞᱟᱜᱟᱣ ᱟᱵᱚᱱ ᱜᱮᱭᱟ ᱚᱲᱟᱜ ᱞᱟᱹᱜᱤᱫ ᱥᱚᱝᱥᱟᱨ ᱞᱟᱹᱜᱤᱫ ᱦᱚᱸ ᱥᱮ ᱡᱚᱢ ᱞᱟᱹᱜᱤᱫ ᱫᱚ ᱾ ᱟᱫᱚ ᱤᱭᱮᱹ ᱜᱮᱛᱮ ᱟᱞᱮ ᱫᱚ ᱦᱟᱸᱜ ᱚᱝᱠᱟ ᱜᱮᱞᱮ ᱟᱹᱠᱷᱨᱤᱧ ᱞᱟᱹᱜᱤᱫ ᱡᱟᱹᱥᱛᱤ ᱧᱚᱜ ᱞᱮ ᱨᱚᱦᱚᱭ ᱠᱮᱫᱟ ᱾ ᱟᱫᱚ ᱚᱸᱰᱮ ᱠᱷᱚᱱᱟᱜ ᱡᱟᱦᱟᱸ ᱜᱮ ᱡᱚᱢ ᱛᱚ ᱧᱟᱢᱚᱜ ᱠᱟᱱ ᱜᱮᱭᱟ ᱰᱮᱞᱤ ᱛᱚ ᱚᱸᱰᱮ ᱠᱷᱚᱱᱟᱜ ᱯᱩᱭᱥᱟᱹ ᱵᱟᱧᱪᱟᱜ ᱠᱟᱱᱟ ᱟᱨ ᱟᱵᱚ ᱯᱩᱭᱥᱟᱹ ᱦᱚᱸᱵᱚᱱ ᱨᱚᱡᱽᱜᱟᱨ ᱫᱟᱲᱮᱭᱟᱜ ᱠᱟᱱᱟ ᱵᱟᱝ ᱥᱮ?
ᱦᱳᱭ ᱠᱟᱹᱣᱰᱤ ᱟᱹᱨᱤ ᱮᱱ ᱛᱮᱦᱚᱸ ᱢᱤᱫᱴᱟᱝ ᱵᱟᱧᱪᱟᱣ ᱤᱭᱟᱹᱜ ᱠᱟᱱᱟ ᱥᱮᱯᱚᱜ ᱠᱟᱱᱟ ᱵᱚᱱ ᱥᱮ ᱵᱟᱝ?
ᱦᱮᱸ ᱦᱮᱸ ᱟᱨ ᱚᱸᱰᱮ ᱡᱟᱦᱟᱸ ᱟᱵᱚ ᱵᱚᱱ ᱤᱪᱨᱤᱧᱮᱜᱼᱟ ᱦᱮᱸᱥᱮ ᱛᱚ ᱚᱸᱰᱮ ᱠᱷᱚᱱᱟᱜ ᱟᱵᱚ, ᱯᱚᱭᱥᱟᱹ ᱦᱚᱸ ᱮᱸ ᱵᱚᱱ ᱧᱟᱢᱮᱫᱼᱟ ᱵᱟᱝ?
ᱦᱩᱸᱜ ᱦᱩᱸ,
ᱟᱫᱚᱯᱮ ᱛᱟᱞᱦᱮ ᱟᱯᱮ ᱠᱚᱫᱚ ᱯᱮ ᱨᱚᱦᱚᱭ ᱵᱟᱲᱟᱭᱟ ᱥᱮ ᱵᱟᱝ ᱤᱭᱟᱹ ᱟᱲᱟᱜ ᱥᱟᱠᱟᱢ ᱥᱚᱵᱽᱡᱤ ᱠᱚᱫᱚ?
ᱟᱲᱟᱜ ᱥᱟᱠᱟᱢ ᱫᱚ ᱱᱚᱣᱟ ᱚᱲᱟᱜ ᱨᱮ ᱢᱚᱛᱚ ᱜᱮ ᱥᱮ ᱱᱚᱝᱠᱟ ᱟᱹᱠᱷᱨᱤᱧ ᱞᱟᱹᱜᱤᱫ ᱠᱚᱫᱚ ᱵᱟᱝ ᱥᱮ ᱚᱲᱟᱜ ᱨᱮ ᱱᱚᱣᱟ ᱩᱛᱩ ᱡᱚᱝ ᱞᱟᱹᱜᱤᱫ ᱞᱮᱠᱟᱜᱮ ᱥᱮ ᱟᱨ ᱱᱚᱣᱟ ᱵᱟᱡᱟᱨ ᱠᱚᱨᱮ ᱥᱮ ᱠᱟᱨᱵᱟᱨᱤᱭᱟᱹ ᱠᱚ ᱴᱷᱮᱱ ᱟᱹᱠᱷᱨᱤᱧ ᱞᱟᱹᱜᱤᱱ ᱠᱚᱫᱚ ᱚᱱᱠᱟ ᱩᱱᱟᱹᱝ ᱦᱟᱹᱵᱤᱡ ᱫᱚ ᱵᱟᱝ ᱞᱟᱜᱟᱣ ᱦᱩᱭᱩᱜᱼᱟ ᱾ ᱛᱮ ᱚᱲᱟᱜ ᱨᱮ ᱡᱟᱥᱴ ᱱᱚᱣᱟ ᱩᱛᱩ ᱛᱮᱫ ᱟᱞᱚ ᱠᱤᱨᱤᱧ ᱦᱩᱭᱩᱜ ᱢᱟ ᱚᱱᱟ ᱞᱟᱹᱜᱤᱱ ᱜᱮ ᱟᱨ ᱵᱟᱡᱟᱨ ᱨᱮ ᱱᱤᱛᱚᱜ ᱱᱚᱣᱟ ᱥᱚᱵᱽᱡᱤ ᱨᱮᱭᱟᱜ ᱫᱟᱢ ᱦᱚᱸᱛᱚ ᱟᱹᱰᱤ ᱟᱯ ᱜᱮ ᱜᱮᱭᱟ ᱛᱚ? ᱟ ᱟᱯᱮ ᱥᱮᱱ ᱜᱚᱝᱠᱮ ᱪᱮᱫ ᱞᱮᱠᱟ? ᱥᱚᱵᱽᱡᱤ ᱨᱮᱭᱟᱜ ᱢᱟᱨᱠᱮᱴ ᱠᱚ ᱪᱮᱫ ᱞᱮᱠᱟ ᱟᱯᱮᱥᱮᱱ?
ᱥᱚᱵᱽᱡᱤ ᱨᱮᱱᱟᱜ ᱢᱟᱨᱠᱮᱴ ᱫᱚ ᱟᱞᱮ ᱫᱚ ᱦᱟᱸᱜ ᱟᱞᱮ ᱡᱚᱠᱷᱚᱱ ᱞᱮ ᱟᱹᱠᱷᱨᱤᱧᱟ ᱛᱚ ᱟᱞᱮ ᱫᱚ ᱦᱟᱸᱜ ᱯᱟᱹᱭᱠᱟᱨ ᱨᱮᱞᱮ ᱮᱢ ᱴᱚᱜ ᱠᱟᱜᱼᱟ ᱛᱚ, ᱟᱫᱚ ᱯᱟᱹᱭᱠᱟᱨ ᱨᱮᱫᱚ ᱦᱟᱸᱜ ᱠᱚᱢ ᱜᱮᱠᱚ ᱦᱟᱛᱟᱣᱟ ᱠᱚᱢ ᱫᱟᱢ ᱛᱮᱜᱮᱞᱮ ᱮᱢᱟ ᱠᱚᱣᱟ ᱾ ᱟᱨ ᱟᱠᱚ ᱡᱚᱠᱟᱷᱚᱱ ᱚᱱᱟᱜᱮ ᱡᱚᱠᱷᱚᱱ ᱠᱚ ᱟᱹᱠᱷᱨᱤᱧᱟ ᱥᱮ ᱟᱫᱚ ᱟᱞᱮ ᱟᱹᱛᱳ ᱠᱚᱨᱮᱱ ᱡᱟᱦᱟᱸᱭ ᱠᱚ ᱪᱟᱞᱟᱜᱼᱟᱛᱚ ᱠᱤᱨᱤᱧ ᱫᱚ ᱟᱨ ᱤᱭᱟᱹ ᱠᱚᱫᱚ ᱟᱞᱮ ᱴᱷᱮᱱ ᱠᱚᱣᱟᱜ ᱜᱮ ᱤᱫᱤ ᱜᱮᱭᱟ ᱾ ᱮᱸ ᱡᱮ ᱠᱚ ᱟᱯᱮ ᱯᱮ ᱨᱚᱦᱚᱭ ᱠᱟᱜᱼᱟ ᱟᱞᱮ ᱦᱚᱸᱞᱮ ᱮᱢᱟ ᱠᱚᱣᱟ ᱾ ᱪᱷᱤᱴ ᱠᱚ ᱛᱩᱫᱩᱜ ᱟᱛᱚ ᱟᱨ ᱚᱱᱟ ᱛᱚ ᱟᱨ ᱮᱠᱞᱟ ᱛᱮ ᱡᱚᱢ ᱥᱚᱢᱵᱷᱚᱵᱽ ᱵᱟᱝ ᱠᱟᱱᱟ ᱾ ᱮᱢᱟ ᱠᱚ ᱜᱮᱭᱟᱞᱮ ᱟᱨ ᱠᱮᱣ ᱠᱚᱫᱚ ᱦᱚᱛᱚ ᱵᱟᱡᱟᱨ ᱠᱚ ᱪᱟᱜᱼᱟ ᱩᱱᱠᱩ ᱠᱚ ᱟᱹᱜᱩᱭᱟ ᱾ ᱩᱱᱠᱩ ᱠᱚ ᱞᱟᱹᱭᱟ ᱩᱱᱟᱹᱜ ᱫᱚᱢᱮ ᱜᱮ ᱫᱟᱢ ᱠᱟᱱᱟ ᱟᱨ ᱟᱯᱮ ᱴᱮᱜ ᱢᱟ ᱩᱱᱟᱹᱜ ᱠᱟᱛᱤᱡ ᱯᱮ ᱮᱢᱴᱚᱣᱟ ᱠᱟᱱᱟ ᱾ ᱚᱱᱠᱟ ᱠᱚ ᱨᱚᱲ ᱜᱮᱭᱟ ᱾
ᱟᱪᱪᱷᱟ, ᱟᱪᱪᱷᱟ ᱜᱚᱝᱠᱮ ᱞᱟᱹᱭ ᱤᱧ ᱚᱱᱟ ᱢᱟ ᱴᱷᱤᱠ ᱠᱟᱛᱷᱟ ᱜᱮᱢ ᱞᱟᱹᱭ ᱠᱮᱜᱼᱟ ᱱᱚᱜᱼᱚᱭ ᱡᱮ ᱦᱩᱲᱩ ᱵᱟᱫ ᱵᱟᱨ ᱡᱤᱠᱷᱟ ᱯᱮ ᱪᱟᱥᱟ ᱟᱸᱡᱚᱢ ᱠᱟᱜ ᱢᱤᱢᱤᱫᱴᱟᱝ ᱡᱟᱭᱜᱟ ᱨᱮᱫᱚ ᱢᱤᱫ ᱡᱷᱤᱠᱟ, ᱠᱚ ᱪᱟᱥᱟ ᱾ ᱢᱮᱱ ᱱᱟᱹᱧ ᱟᱯᱮ ᱦᱚᱸ ᱡᱮ ᱱᱚᱜᱼᱚᱭ ᱦᱩᱲᱩ ᱠᱚ ᱵᱟᱨ ᱡᱮᱠᱷᱟ ᱯᱮ ᱪᱟᱥᱟ ᱟᱪᱪᱷᱟ ᱚᱱᱟ ᱦᱩᱲᱩ ᱫᱚ ᱠᱤ ᱡᱚᱢ ᱛᱮᱯᱮ ᱪᱟᱵᱟᱭᱟ ᱥᱮ ᱠᱤᱪᱷᱩ ᱫᱚ ᱯᱮ ᱟᱹᱠᱷᱨᱤᱧᱟ?
ᱦᱮᱸ ᱦᱚᱜᱼᱚᱭ ᱫᱚ ᱟᱹᱰᱤ ᱱᱟᱯᱟᱭ ᱠᱟᱛᱷᱟ ᱟᱫᱚ ᱦᱟᱸᱜ ᱟᱫᱚ ᱮ ᱟᱵᱚ ᱵᱚᱱ ᱵᱟᱲᱟᱭᱟ ᱡᱮ ᱦᱩᱲᱩ ᱫᱚ ᱚᱸ ᱮᱸ
ᱦᱚᱸ ᱢᱟᱹᱱᱢᱤ ᱞᱟᱹᱜᱤᱫ ᱟᱹᱰᱤ ᱜᱮ ᱮᱸ ᱞᱟᱹᱠᱛᱤᱭᱟᱱ ᱜᱮᱭᱟ ᱟᱨ ᱚᱱᱟ ᱪᱟᱥ ᱠᱟᱛᱮᱜ ᱜᱮ ᱟᱵᱚᱼᱼ ᱠᱮᱣ ᱠᱚᱫᱚ ᱚᱲᱟᱜ ᱞᱟᱹᱜᱤᱫ ᱦᱚᱸᱠᱚ ᱪᱟᱥᱮᱫᱼᱟ ᱠᱮᱣ ᱠᱚᱫᱚ ᱮᱸ ᱯᱩᱭᱥᱟᱹ ᱠᱤᱪᱷᱩ ᱮᱸ ᱟᱨᱡᱟᱣ ᱞᱟᱹᱜᱤᱫ ᱵᱟᱝ ᱥᱮ ᱾
ᱦᱳᱭ ᱡᱚᱢ ᱡᱚᱢᱛᱮ ᱡᱟ ᱥᱟᱨᱮᱡᱚᱜᱼᱟ ᱚᱱᱟ ᱫᱚ ᱟᱠᱷᱨᱤᱧ ᱥᱮ ᱪᱮᱫ? ᱦᱮᱸ ᱟᱨ ᱟᱯᱮᱥᱮᱱ ᱫᱚ ᱪᱮᱫ ᱟᱯᱮ ᱥᱮᱱ ᱫᱚ ᱪᱮᱫᱽ ᱞᱮᱠᱟ ᱚᱱᱟ ᱫᱚ?
ᱟᱫᱚ ᱡᱚᱠᱷᱚᱱ ᱟᱞᱮ ᱵᱟᱨ ᱡᱚᱦᱚᱜ ᱞᱮ ᱪᱟᱥᱮᱜᱼᱟ ᱥᱮ ᱟᱫᱚ ᱢᱤᱫ ᱡᱚᱦᱚᱜ ᱫᱚ ᱟᱞᱮ ᱫᱚᱞᱮ ᱡᱚᱢᱮᱜᱼᱟ ᱾ ᱟᱨ ᱢᱤᱫ ᱚᱡᱚᱜ ᱫᱚ ᱚᱱᱟ ᱫᱚ ᱯᱩᱨᱟᱹ ᱜᱮᱞᱮ ᱟᱹᱷᱨᱤᱧ ᱜᱤᱰᱤ ᱠᱟᱜ ᱠᱟᱱᱟ ᱚᱱᱟ ᱠᱚ ᱡᱚ ᱠᱚ ᱫᱚᱞᱮ ᱟᱹᱠᱷᱨᱤᱧᱟ ᱚᱱᱟ ᱠᱚᱫᱚ ᱦᱮᱸ ᱟᱨᱚᱢ ᱟᱨ ᱪᱮᱫ ᱛᱚ ᱜᱚᱝᱠᱮ ᱟᱯᱮ ᱚᱱᱛᱮ ᱫᱚ ᱵᱟᱨ ᱡᱚᱜ ᱯᱮ ᱪᱟᱥᱟ ᱥᱮ ᱢᱤᱫ ᱡᱚᱜ ᱜᱮ?
ᱜᱚᱝᱠᱮ ᱟᱞᱮ ᱥᱮᱱ ᱦᱚᱸ ᱵᱟᱨ ᱡᱮᱠᱷᱟ ᱜᱮ ᱪᱟᱥ ᱫᱚ ᱦᱩᱭᱩᱜᱼᱟ ᱮᱸᱜᱻ ᱢᱟᱱᱮᱼᱼ ᱵᱟᱨ ᱫᱮᱠᱷᱟ ᱪᱟᱥᱚᱜᱼᱟ ᱛᱚ ᱥᱮᱭ ᱦᱩᱲᱩ ᱢᱟ ᱦᱩᱲᱩ ᱵᱟᱝᱠᱷᱟᱱ ᱫᱟᱠᱟ ᱚᱠᱟ ᱨᱮᱵᱚᱱ ᱧᱟᱢᱟ ᱱᱟᱜ ᱥᱮ ᱵᱟᱝ ᱦᱩᱸ ᱢᱟᱱᱮ ᱩᱱᱤ ᱜᱮ ᱫᱟᱠᱟ ᱵᱟᱝᱠᱷᱟᱱᱼᱼ ᱛᱚ ᱟᱵᱚ ᱵᱚ ᱵᱟᱧᱪᱟᱣ ᱦᱚᱸᱛᱚ ᱢᱩᱥᱠᱤᱞ ᱜᱮᱭᱟ ᱡᱚᱢ ᱵᱟᱝᱠᱷᱟᱱ ᱞᱟᱡᱼᱞᱟᱡ ᱢᱮᱱᱟᱜ ᱢᱟᱱᱮ ᱨᱮᱸᱜᱮᱡ ᱦᱚᱸ ᱢᱮᱱᱟᱜ ᱜᱮᱭᱟ ᱥᱮ ᱵᱟᱝ
ᱮᱠᱟᱞ ᱮᱠᱟᱞ ᱮᱠᱟᱞ
ᱦᱳᱭ ᱟᱫᱚ ᱚᱱᱟ ᱞᱮᱠᱟᱛᱮ ᱟᱫᱚ ᱥᱮᱭ ᱚᱱ ᱟᱞᱮᱦᱚᱸ ᱵᱟᱨ ᱡᱮᱠᱷᱟ ᱪᱟᱥ ᱫᱚᱞᱮ ᱪᱟᱥ ᱜᱮᱭᱟ ᱟᱨ ᱢᱤᱫ ᱢᱤᱫ ᱡᱮᱠᱷᱟ ᱪᱟᱥᱟᱜ ᱛᱮᱜᱮ ᱥᱮᱨᱢᱟ ᱫᱚᱞᱮ ᱡᱚᱢ ᱯᱩᱨᱟᱹᱣ ᱮᱱᱛᱮ ᱨᱮᱦᱚᱸ ᱡᱟᱹᱥᱛᱤᱜ ᱜᱮᱭᱟ ᱟᱨ ᱢᱤᱫ ᱡᱮᱠᱷᱟ ᱡᱟᱦᱟᱸ ᱥᱤᱛᱩᱝ ᱥᱚᱢᱚᱭ ᱪᱟᱥᱚᱜᱼᱟ ᱚᱱᱟ ᱫᱚᱼᱼ ᱟᱠᱷᱨᱤᱧ ᱞᱟᱹᱜᱤᱱ ᱜᱮ ᱾
ᱛᱟᱞᱦᱮ ᱚᱱᱛᱮ ᱫᱟᱜ ᱨᱮᱱᱟᱜ ᱮᱸ ᱥᱩᱵᱤᱫᱟ ᱫᱚ ᱢᱮᱱᱟᱜ ᱟᱠᱟᱫᱟ ᱵᱟᱝ ᱾
ᱦᱚᱸ ᱫᱟᱜ ᱨᱮᱭᱟᱜ ᱫᱚ ᱢᱮᱱᱟᱜ ᱜᱮᱭᱟ ᱱᱚᱣᱟ ᱚᱸ ᱡᱷᱟᱨᱱᱟ ᱢᱮᱱᱟᱜᱼᱟ ᱜᱟᱰᱟ ᱢᱮᱱᱟᱜᱼᱟ ᱛᱟᱨᱯᱚᱨ ᱱᱚᱜᱼᱚᱭ ᱢᱤᱱᱤ ᱠᱚ ᱥᱮ ᱪᱮᱫ ᱥᱟᱢᱟ ᱥᱤᱵᱩᱞ ᱠᱚᱠᱚ ᱞᱟᱹᱭ ᱫᱚ
ᱦᱮᱸ ᱦᱮᱸ ᱦᱮᱸ
ᱦᱳᱭ ᱚᱱᱠᱟᱱᱟᱜ ᱟᱸ ᱟᱫᱚ ᱫᱟᱜ ᱨᱮᱭᱟᱜ ᱫᱚ ᱛᱮᱢᱚᱱ ᱟᱱᱟᱴ ᱮᱴᱠᱮᱴᱚᱲᱮ ᱫᱚ ᱵᱟᱝ, ᱵᱟᱝ ᱧᱮᱞᱚᱜ ᱠᱟᱱᱟ ᱾
ᱵᱟ ᱟᱞᱮ ᱚᱱᱟ ᱛᱚ ᱟᱨ ᱠᱤᱪᱷᱩ ᱠᱤᱪᱷᱩ ᱴᱚᱴᱷᱟ ᱠᱚᱨᱮ ᱚᱱᱠᱟ ᱟᱸᱡᱚᱢ ᱦᱩᱭ ᱠᱟᱱᱟᱼᱼ ᱮᱸ ᱢᱤᱫ ᱡᱚᱦᱚᱜ ᱠᱚ ᱪᱟᱥᱟ ᱚᱱᱟ ᱛᱮᱜᱮ ᱵᱚᱪᱷᱚᱨ ᱠᱚ ᱡᱚᱢ ᱯᱩᱨᱟᱹᱣᱟ ᱾ ᱟᱨᱦᱚᱸ ᱡᱟᱹᱥᱛᱤ ᱛᱮᱠᱚ ᱚᱱᱟ ᱠᱚ ᱟᱹᱠᱷᱨᱤᱧᱟ ᱾ ᱟᱨ ᱚᱱᱛᱮ ᱫᱟᱜ ᱨᱮᱱᱟᱜ ᱥᱩᱵᱤᱫᱟ ᱠᱚ ᱚᱱᱠᱟ ᱵᱟᱹᱱᱩᱜ ᱠᱟᱫᱟ ᱚᱱᱠᱟ ᱢᱮᱱᱟᱜ ᱟᱠᱟᱜ ᱳᱭ ᱦᱚᱸ ᱠᱤᱪᱷᱩ ᱴᱚᱴᱷᱟ ᱠᱚᱨᱮ ᱧᱮᱞ ᱵᱟᱲᱟ ᱦᱩᱭᱱᱟ ᱟᱫᱚ ᱚᱱᱟ ᱠᱚ ᱟᱸᱡᱚᱢ ᱠᱟᱛᱮ ᱱᱤᱡᱮ ᱫᱚ ᱢᱚᱱᱮ ᱦᱩᱭᱩᱜ ᱠᱟᱱᱟ ᱡᱮ ᱥᱟᱹᱨᱤᱜᱮ ᱟᱞᱮ ᱥᱮᱫ ᱫᱚ ᱚᱱᱠᱟ ᱫᱟᱜ ᱠᱚ ᱢᱮᱱᱟᱜ ᱠᱟᱜ ᱛᱮ ᱟᱵᱚ ᱥᱮᱫ ᱫᱚ ᱵᱮᱥ ᱵᱚᱱ ᱪᱟᱥ ᱵᱟᱲᱟᱭᱮᱜᱼᱟ ᱟᱨ ᱚᱱᱛᱮ ᱢᱟ ᱧᱩ ᱫᱟᱜ ᱦᱚᱸ ᱟᱹᱰᱤ ᱜᱮ ᱚᱵᱷᱟᱵᱽ ᱜᱮᱭᱟ ᱚᱱᱛᱮ ᱚᱱᱠᱟᱧ ᱵᱟᱲᱟ ᱦᱩᱭᱱᱟ ᱨᱚᱯᱚᱲ ᱵᱟᱲᱟ ᱦᱩᱭ ᱮᱱᱟ ᱛᱚ ᱚᱱᱠᱟ ᱚᱱᱛᱮ
ᱦᱳᱭ ᱟᱫᱚ ᱱᱚᱜᱼᱚᱭ ᱛᱷᱩᱛᱤ ᱛᱟᱞᱟ ᱛᱮᱜᱮ ᱱᱚᱜᱼᱚᱭ ᱟᱞᱟᱝ ᱡᱟᱦᱟᱸ ᱞᱮᱠᱟ ᱞᱟᱝ ᱛᱷᱩᱛᱤ ᱠᱟᱱᱟ ᱱᱚᱝᱠᱟ ᱛᱷᱩᱛᱤ ᱛᱟᱞᱟ ᱛᱮᱜᱮ ᱥᱮᱭ ᱢᱟᱱᱮ ᱢᱟᱱᱮ ᱟᱭᱢᱟ ᱦᱚᱲ ᱥᱟᱞᱟᱜ ᱜᱮ ᱛᱷᱩᱛᱤ ᱦᱩᱭᱱᱟ ᱟᱫᱚ ᱩᱱᱩᱠᱩ ᱦᱚᱸ ᱟᱫᱚ ᱠᱚ ᱞᱟᱹᱭᱮᱫᱼᱟ ᱥᱮᱭ ᱟᱞᱮᱥᱮᱱ ᱫᱚ ᱢᱤᱫ ᱡᱮᱠᱷᱟ ᱜᱮ ᱪᱟᱥ ᱟᱫᱚ ᱪᱟᱥ ᱢᱤᱫᱴᱟᱝ ᱪᱟᱥ ᱠᱷᱟᱱ ᱟᱫᱚ ᱤᱧ ᱜᱮᱛᱚ ᱵᱚᱨᱤᱧ ᱵᱩᱡᱷᱟᱹᱣ ᱠᱮᱜᱼᱟ ᱞᱟᱹᱭᱼᱼ ᱟᱨ ᱠᱚ ᱟᱨᱦᱚᱸ ᱠᱚ ᱠᱚ ᱠᱚ ᱠᱩᱠᱞᱤ ᱫᱚᱦᱚ ᱠᱮᱜᱼᱟᱹᱧ ᱡᱮ ᱢᱤᱫᱴᱟᱱ ᱪᱟᱥᱛᱮ ᱠᱤ ᱥᱮᱨᱢᱟ ᱯᱩᱨᱟᱹᱣ ᱯᱮ ᱡᱚᱢ ᱯᱩᱨᱟᱹᱣᱮᱫᱼᱟ? ᱟᱠᱚ ᱢᱮᱱᱟ ᱦᱚᱸ ᱯᱩᱨᱟᱹᱣ ᱮᱜᱼᱟᱞᱮ ᱾ ᱡᱟᱦᱟᱸᱭ ᱠᱚᱣᱟᱜ ᱡᱚᱫᱤ ᱚᱛ ᱦᱟᱥᱟ ᱠᱚᱢ ᱜᱮᱭᱟ ᱢᱟᱱᱮ ᱡᱟᱦᱟᱸᱭ ᱟ ᱢᱤᱫᱴᱟᱝ ᱟᱛᱳ ᱨᱮᱢᱟ ᱢᱤᱫ ᱦᱚᱲᱟᱜ ᱡᱮ ᱩᱸ ᱡᱟᱹᱥᱛᱤ ᱵᱟᱹᱫ ᱢᱮᱱᱟᱜᱼᱟ, ᱥᱮ ᱵᱟᱹᱫ ᱵᱟᱹᱭᱦᱟᱹᱲ ᱢᱮᱱᱟᱜᱼᱟ ᱢᱤᱫ ᱦᱚᱲᱟᱜ ᱫᱚ ᱠᱚᱢ ᱢᱮᱱᱟᱜ ᱟᱥᱮ ᱵᱟᱝ ᱜᱚᱢᱠᱮ ᱚᱝᱠᱟ? ᱟᱹᱞᱤᱧ ᱡᱩᱫᱤ ᱡᱷᱚᱛᱚ ᱦᱚᱲᱟᱜ ᱥᱚᱢᱟᱱ ᱛᱟᱦᱮᱸ ᱠᱚᱜᱼᱟ, ᱛᱟᱦᱚᱞᱮ ᱛᱚ ᱟᱵᱚᱣᱟᱜ ᱛᱤ ᱠᱟᱹᱴᱩᱵ ᱢᱟᱛᱚᱢᱟᱱ ᱩᱛᱟᱹᱨ ᱠᱚᱜᱼᱟ ᱦᱮᱸᱥᱮ ᱵᱟᱝ?
ᱮᱠᱟᱞ ᱮᱠᱟᱞ ᱮᱠᱟᱞ᱾
ᱦᱮᱸ ᱟᱫᱩᱧ ᱞᱟᱹᱭ ᱮᱫ ᱟ ᱚᱝᱠᱟ ᱛᱷᱩᱛᱤ ᱛᱟᱞᱟᱛᱮ ᱵᱟᱲᱟᱭ ᱦᱩᱭᱱᱟ ᱦᱟᱹᱠᱩ ᱠᱚᱫᱚ ᱛᱟᱦᱞᱮ ᱛᱟᱦᱚᱞᱮ ᱡᱟᱦᱟᱸ ᱠᱩᱲᱳᱣ ᱚᱱᱴᱟᱣ ᱞᱟᱹᱭ ᱮᱜ ᱫᱮᱱ ᱢᱟ ᱩᱱᱠᱩ ᱦᱚᱸ ᱚᱝᱠᱟ ᱛᱮᱜᱮᱞᱮ ᱦᱟᱱᱤ ᱱᱤᱭᱟᱹᱟᱜ ᱵᱷᱟᱜᱽ ᱥᱮᱸᱡᱟ ᱪᱟᱥ ᱛᱮᱫ ᱞᱟᱹᱭᱟ ᱢᱚᱴᱟᱢᱩᱴᱤ ᱩᱱᱠᱩ ᱦᱚᱸ ᱛᱮᱦᱮᱧ ᱜᱟᱯᱟ ᱫᱚ ᱞᱟᱹᱭ ᱨᱮᱸᱜᱮᱡ ᱫᱚ ᱵᱟᱹᱱᱩᱜ ᱟᱱ ᱞᱮᱠᱟᱜᱮ ᱞᱟᱹᱭ ᱜᱟᱱᱚᱜ᱾
ᱦᱮᱸ ᱦᱮᱸ ᱟᱨ ᱟᱵᱚ ᱥᱟᱱᱛᱟᱲ ᱜᱚᱢᱠᱮ ᱪᱤᱠᱟᱹᱜ ᱠᱟᱱᱟ ᱮᱱᱛᱮ ᱦᱮᱸ ᱡᱟᱦᱟᱸ ᱩᱰᱩᱠ ᱢᱮᱱᱟᱜ ᱛᱟᱨᱯᱚᱨᱮ ᱪᱤᱠᱟᱹᱜ ᱠᱟᱱᱟ, ᱟᱵᱚ ᱫᱚ ᱱᱤᱡᱮᱨᱟᱜ ᱵᱟᱝ ᱪᱟᱥ-ᱵᱟᱥ ᱠᱟᱛᱮᱜ ᱦᱟᱸᱱᱮ ᱮᱴᱟᱜ ᱟᱜ ᱨᱮ ᱵᱟᱦᱨᱮ ᱫᱤᱥᱚᱢ ᱠᱟᱹᱢᱤ ᱠᱚ ᱪᱟᱜᱠᱟᱱ ᱛᱟᱵᱚᱱᱟ, ᱛᱟᱯᱚᱨᱮ ᱮᱴᱟᱜ ᱪᱟᱹᱥᱤ ᱠᱚᱣᱟᱜ ᱠᱟᱹᱢᱤ ᱠᱚ ᱪᱟᱞᱟᱜ ᱠᱟᱱ ᱛᱟᱵᱚᱱᱟ᱾ ᱱᱤᱡᱮᱨᱟᱜ ᱡᱟᱦᱟᱸ ᱴᱩᱠᱩ ᱢᱮᱱᱟᱜᱼᱟ ᱚᱱᱟ ᱠᱚᱜᱮ ᱵᱚᱱ ᱪᱟᱥ ᱞᱮᱠᱷᱟᱱ ᱡᱟᱹᱱᱤᱡ ᱪᱚᱝ ᱤᱧ ᱫᱩᱧ ᱢᱚᱱᱮᱭᱟ ᱨᱮ ᱞᱟᱡ ᱨᱮ ᱛᱮᱫᱚ ᱵᱟᱵᱚᱱ ᱠᱚᱥᱴᱚᱜᱼᱟ ᱢᱮᱱᱛᱮᱧ ᱢᱚᱱᱮᱭᱟ ᱤᱧᱫᱚ ᱪᱮᱫ ᱜᱚᱢᱠᱮ?
ᱨᱮᱸᱜᱮᱡ ᱠᱚᱫᱚ ᱚᱝᱠᱟ ᱠᱚᱥᱴᱚ ᱫᱚ ᱵᱟᱵᱚᱱ ᱠᱚᱥᱴᱚᱜᱼᱟ ᱠᱤᱱᱛᱩ ᱟᱹ ᱵᱟᱵᱚᱱ ᱦᱟᱨᱠᱮᱛ ᱛᱚᱜᱼᱟ ᱠᱤᱱᱛᱩ ᱱᱚᱜ-ᱱᱚᱣᱟ ᱠᱟᱹᱣᱰᱤ ᱟᱹᱨᱤ ᱞᱮᱠᱟ ᱛᱮᱜᱮ ᱢᱤᱫᱴᱟᱱ ᱟᱹᱰᱤ ᱞᱟᱛᱟᱨ ᱥᱮᱱ ᱨᱮ ᱢᱮᱱᱟᱜ ᱵᱚᱱᱟ ᱥᱮ ᱤᱭᱟᱹ ᱱᱚᱣᱟ ᱛᱮᱜᱮ ᱵᱟᱵᱚᱱ ᱞᱟᱦᱟ ᱫᱟᱲᱮᱭᱟᱜᱼᱟ᱾
ᱮᱠᱫᱚᱢ ᱟ ᱜᱚᱝᱠᱮ ᱤᱧᱟᱹᱜ ᱢᱤᱫᱴᱮᱱ ᱠᱩᱠᱞᱤ ᱦᱮᱸ ᱜᱚᱝᱠᱮ ᱤᱧᱟᱹᱜ ᱢᱤᱫᱴᱮᱱ ᱠᱩᱠᱞᱤ ᱠᱟᱱᱟ ᱮᱴᱟᱜ ᱡᱟᱦᱟᱸ ᱤᱭᱟᱹ ᱠᱚ ᱢᱮᱱᱟᱜ ᱠᱚᱣᱟ ᱜᱟᱛᱟᱠ ᱨᱮᱱ ᱦᱚᱲ ᱠᱚ ᱩᱱᱠᱩ ᱫᱚ ᱧᱮᱞ ᱦᱩᱭᱩᱜ ᱠᱟᱱᱟ ᱮ ᱮᱠᱞᱟ ᱥᱚᱝᱥᱟᱨ ᱨᱮ ᱮᱠᱞᱟ ᱠᱚᱲᱟᱭ ᱠᱷᱟᱴᱟᱜ ᱠᱟᱱ ᱨᱮᱦᱚᱭ ᱧᱮᱞᱮ ᱢᱮ ᱩᱱᱤ ᱫᱚ ᱡᱷᱚᱛᱚ ᱛᱮᱜᱮᱭ ᱯᱩᱨᱟᱹᱜ ᱠᱟᱱᱟᱭ, ᱟᱨ ᱟᱵᱚ ᱫᱚ ᱟᱵᱚ ᱥᱟᱱᱛᱟᱲ ᱥᱟᱱᱛᱟᱲ ᱨᱮ ᱧᱮᱞᱚᱜ ᱠᱟᱱᱟ ᱠᱚᱲᱟ ᱠᱩᱲᱤ ᱵᱟᱨ ᱦᱚᱲ ᱠᱤᱱ ᱠᱟᱹᱢᱤᱭᱮᱫ ᱨᱮᱦᱚᱸ ᱦᱮᱸ ᱮᱨᱟ-ᱩᱨᱩ ᱠᱟᱹᱢᱤᱭᱮᱫ ᱨᱮᱦᱚᱸ ᱩᱱᱠᱤᱱ ᱠᱟ ᱢᱟᱱᱮ ᱠᱟᱹᱣᱰᱤ ᱛᱮ ᱥᱮ ᱪᱮᱫ ᱛᱮᱦᱚᱸ ᱵᱟᱝᱠᱚ ᱯᱩᱨᱟᱹᱜ ᱠᱟᱱ ᱛᱟᱢᱚᱱᱟ ᱛᱚ ᱱᱚᱣᱟ ᱵᱟᱠᱷᱟᱨ ᱛᱮ ᱪᱮᱫ ᱮᱢ ᱞᱟᱹᱭ ᱟᱢ?
ᱱᱚᱣᱟ ᱵᱟᱠᱷᱨᱟᱛᱮ ᱪᱮᱫ ᱢᱮᱫ ᱛᱮᱦᱚᱸ ᱱᱤᱡᱮ ᱦᱚᱸ ᱧᱮᱞ ᱦᱩᱭ ᱠᱟᱱᱟ ᱢᱟᱱᱮ ᱱᱩᱠᱩ ᱡᱟᱦᱟᱸ ᱮᱴᱟᱜ ᱠᱚ ᱡᱟᱦᱟᱸ ᱱᱚᱜᱚᱱᱮ ᱡᱮ ᱡᱟᱦᱟᱸᱭ ᱩᱱᱠᱩᱣᱟᱜ ᱧᱩᱛᱩᱢ ᱫᱚ ᱵᱟᱞᱟᱝ ᱧᱩ ᱦᱟᱞᱟᱝᱼᱟ ᱥᱮ ᱚᱱ ᱩᱸ ᱵᱩᱡᱷᱟᱹᱣ ᱫᱟᱲᱮᱭᱟᱜ ᱠᱟᱱ ᱜᱮᱭᱟ, ᱩᱱᱠᱩ ᱫᱚ ᱢᱤᱫᱴᱟᱝ ᱵᱟᱵᱟ ᱦᱚᱲ ᱩᱸ ᱠᱟᱹᱢᱤ ᱛᱟᱠᱚ ᱯᱩᱨᱮ ᱚᱲᱟᱜ ᱡᱟᱠᱟᱛ ᱨᱮᱱ ᱦᱚᱲ ᱯᱩᱨᱮ ᱡᱚᱢ ᱧᱩ ᱟᱱᱮᱡ ᱫᱷᱟᱱᱮᱡ ᱥᱮ ᱵᱟᱝ? ᱛᱟᱯᱚᱨ ᱤᱱᱤ ᱢᱤᱫ ᱦᱚᱲ ᱠᱟᱹᱢᱤ ᱛᱮᱜᱮ ᱠᱤᱱᱛᱩ ᱥᱮᱭ ᱡᱚᱢ ᱧᱩ ᱟᱱᱮᱡ-ᱫᱷᱟᱱᱮᱡ ᱜᱤᱫᱽᱨᱟᱹᱭ ᱚᱞ ᱯᱟᱲᱦᱟᱣ ᱦᱚᱪᱚᱭᱮᱜ ᱠᱚᱣᱟ ᱱᱚᱛᱮ ᱠᱟᱹᱣᱰᱤ ᱦᱚᱸ ᱢᱟᱱᱮ ᱫᱚᱦᱚᱭᱮᱫᱼᱟ, ᱠᱚ ᱥᱮ ᱵᱟᱝᱟ?
ᱦᱩᱸ᱾
ᱠᱤᱱᱛᱩ ᱟᱵᱚ ᱫᱚ ᱚᱲᱟᱜ ᱡᱟᱠᱟᱛ ᱦᱚᱲ ᱵᱚᱱ ᱠᱷᱟᱴᱟᱜ ᱠᱟᱱᱟ ᱨᱮᱦᱚᱸ ᱠᱤᱱᱛᱩ ᱡᱚᱢ ᱧᱩ ᱦᱚᱸ ᱴᱷᱤᱠ ᱴᱷᱟᱠ ᱵᱟᱵᱚᱱ ᱡᱚᱢ ᱧᱩ ᱫᱟᱲᱮᱜ ᱦᱮᱸ ᱵᱟᱝ ᱫᱚ ᱦᱚᱨᱚᱜ ᱵᱟᱸᱫᱮ ᱦᱚᱸ ᱴᱷᱤᱠ-ᱴᱷᱟᱠ ᱥᱮᱭ ᱡᱚᱛᱚ ᱥᱮᱱ ᱛᱮᱜᱮ ᱯᱩᱨᱟᱹ ᱞᱤᱪᱟᱹᱲ ᱜᱮ, ᱟᱫᱚ ᱟ ᱱᱚᱣᱟ ᱞᱮᱠᱟᱛᱮ ᱤᱧ ᱢᱚᱱᱮᱭ ᱤᱧ ᱵᱳᱫᱷᱚᱭ ᱩᱝᱠᱩ ᱫᱚ ᱡᱟᱦᱟᱸᱭ ᱵᱟᱵᱟ ᱦᱚᱲᱮ ᱠᱷᱴᱟᱜ ᱠᱟᱱ ᱛᱟᱠᱚᱣᱟ ᱟᱭᱳ ᱦᱚᱲ ᱡᱟᱦᱟᱸᱭ ᱛᱟᱦᱮᱸᱱᱟᱭ ᱩᱱᱤ ᱡᱮ ᱥᱮᱛᱟᱜ ᱟᱹᱭᱩᱵ ᱵᱚᱸᱜᱟ ᱵᱳᱨᱩᱭ ᱦᱚᱦᱚ ᱟᱠᱚ ᱠᱟᱱᱟ ᱵᱚᱸᱜᱟ ᱵᱳᱨᱳ ᱪᱮᱛᱟᱱ ᱨᱮᱦᱚᱸ ᱯᱟᱹᱛᱭᱟᱹᱣ ᱫᱚ ᱫᱚᱦᱚ ᱫᱚᱨᱠᱟᱨ ᱩᱱᱤ ᱠᱮ ᱯᱷᱟᱨᱪᱟ-ᱯᱷᱟᱨᱪᱤ ᱞᱩᱜᱽᱲᱤ ᱛᱮ ᱟᱫᱚ ᱤᱧᱦᱩᱧ ᱚᱧ ᱚᱱᱟ ᱦᱚᱸ ᱪᱤᱱᱛᱟᱹ ᱵᱟᱲᱟ ᱠᱟᱛᱮᱧ ᱧᱮᱞᱟ ᱞᱤᱧ ᱱᱚᱜ ᱱᱚᱰᱮ ᱜᱮ ᱵᱳᱫᱷᱚᱭ ᱟᱵᱚ ᱥᱟᱶᱛᱟ ᱨᱮᱡᱟᱜ ᱫᱚ ᱱᱚᱜ ᱱᱚᱰᱮ ᱜᱮ ᱮᱢ ᱚᱱᱟ ᱡᱚᱛᱚᱣᱟᱜ ᱴᱷᱤᱠ ᱜᱮᱭᱟ, ᱱᱚᱜ ᱱᱚᱰᱮ ᱜᱮ ᱵᱚᱫᱷᱚᱭ ᱠᱟᱹᱴᱤᱡ ᱵᱚᱱ ᱵᱷᱩᱞᱮᱜᱼᱟ᱾ ᱥᱮ ᱦᱩᱲᱟᱹᱜ ᱜᱮᱜᱼᱟ ᱵᱚᱱ ᱵᱚᱫᱷᱚᱭ ᱢᱟᱱᱮᱼᱼ ᱟᱵᱚ ᱦᱚᱸ ᱡᱩᱫᱤ ᱟᱠᱚ ᱞᱮᱠᱟ, ᱱᱚᱝᱠᱟ ᱵᱚᱱ ᱛᱟᱦᱮᱸ ᱠᱚᱜ-ᱟ ᱡᱮ ᱢᱤᱫ ᱦᱚᱲ ᱫᱚᱼᱼ ᱠᱷᱟᱹᱞᱤ ᱥᱮᱛᱟᱜ ᱮᱱᱠᱟᱱ ᱵᱚᱸᱜᱟ ᱵᱩᱨᱩᱭ ᱚᱬᱦᱮᱸ ᱠᱚᱣᱟ ᱟᱨ ᱟᱹᱭᱩᱵ ᱮᱱᱠᱟᱱᱼᱼ ᱵᱚᱸᱜᱟ ᱵᱩᱨᱩ ᱡᱩᱫᱤ ᱟᱵᱚᱨᱮᱱ ᱡᱟᱦᱟᱸᱼᱼ ᱢᱟᱨᱟᱝ ᱵᱩᱨᱩ ᱡᱟᱦᱮᱨ ᱟᱭᱳ ᱵᱟᱠᱷᱟᱱ ᱥᱮ ᱫᱷᱚᱨᱚᱢ ᱧᱩᱛᱩᱢ ᱛᱮ ᱫᱤᱱ ᱡᱩᱫᱤ ᱚᱱᱠᱟᱼᱼ ᱫᱷᱩᱯ ᱠᱚ ᱤᱭᱟᱹ ᱠᱚᱵᱚᱱ ᱫᱷᱚᱨᱟᱣ ᱠᱮᱭᱟ, ᱵᱟᱠᱷᱟᱱᱼᱼ ᱦᱟᱯᱲᱟᱢ ᱠᱚ ᱧᱩᱛᱩᱢ ᱛᱮ ᱥᱮ ᱩᱱᱠᱩ ᱵᱚᱱ ᱚᱬᱦᱮᱸ ᱠᱮ ᱠᱚᱣᱟ ᱛᱟᱦᱞᱮ ᱵᱚᱫᱷᱚᱭ ᱟᱵᱚ ᱦᱚᱸᱼᱼ ᱩᱱᱠᱩ ᱞᱮᱠᱟᱜᱮ ᱡᱟᱹᱱᱤᱡ ᱠᱷᱟᱱ ᱵᱚᱱ ᱞᱟᱦᱟ ᱠᱚᱜᱼᱟ ᱯᱟᱞᱮ ᱢᱟᱱᱮ ᱤᱧᱟᱹᱜᱼᱼ ᱤᱧᱟᱹᱜ ᱢᱚᱱᱮ ᱞᱮᱠᱟ ᱛᱮ ᱟᱫᱚ ᱱᱩᱠᱩ ᱠᱚᱼᱼ ᱮᱴᱟᱜ ᱠᱩ ᱠᱷᱚᱱ ᱱᱩᱠᱩ ᱠᱚ ᱧᱮᱞ ᱠᱟᱛᱮᱜ ᱞᱟᱹᱭᱮᱜ ᱟᱧ ᱱᱩᱠᱩ ᱫᱚ ᱵᱤᱨ ᱵᱷᱤᱛᱤᱨ ᱨᱮ ᱛᱟᱦᱮᱸ ᱨᱮᱦᱚᱸ ᱠᱚ ᱠᱤᱥᱟᱹᱬᱚᱜ ᱠᱟᱱᱟ᱾ ᱟᱨ ᱞᱟᱛᱟᱨ ᱨᱮ ᱛᱟᱦᱮᱱ ᱨᱮᱦᱚᱭ ᱱᱟᱹᱭ ᱫᱷᱟᱨᱮ ᱨᱮ ᱛᱟᱦᱮᱱ ᱨᱮᱦᱚᱭ ᱥᱮᱭ ᱩᱸᱼᱼ ᱟᱵᱚ ᱫᱚ ᱞᱟᱯ ᱞᱟᱯᱟ ᱡᱟᱭᱜᱟ ᱨᱮᱵᱚᱱ ᱛᱟᱦᱮᱱ ᱨᱮᱦᱚᱸ ᱥᱮᱭ ᱮᱼᱼ ᱤᱱᱟᱹ ᱯᱚᱡᱤᱥᱮᱱ ᱨᱮᱜᱮ ᱢᱮᱱᱟᱜ ᱵᱚᱱᱟ ᱢᱟᱱᱮ ᱩᱱᱠᱩᱼᱼ ᱱᱩᱠᱩ ᱦᱟᱹᱱᱠᱩ ᱠᱚᱨᱮ ᱠᱷᱚᱱ ᱧᱮᱞ ᱢᱮ ᱦᱚᱯᱚᱱᱼᱦᱚᱯᱚᱱ ᱚᱲᱟᱜ ᱢᱚᱛᱚ ᱡᱟᱭᱜᱟ ᱢᱮᱱᱟᱜ ᱛᱟᱭ ᱨᱮᱦᱚᱸᱼᱼ ᱚᱱᱮ ᱚᱱᱠᱟ ᱠᱟᱹᱡ ᱪᱩᱞᱩᱝ ᱡᱟᱦᱟᱱᱟᱜ ᱮᱸ ᱮᱸ ᱵᱮᱻ ᱵᱮᱯᱟᱨᱼᱼ
ᱟᱪᱪᱷᱟ ᱜᱚᱝᱠᱮ ᱴᱷᱤᱠ ᱜᱮᱭᱟ ᱢᱟ ᱛᱟᱦᱞᱮ ᱦᱮᱸ ᱟᱨᱚ ᱨᱚᱯᱚᱲ ᱦᱚᱭᱩᱜᱼᱟ ᱯᱚᱨᱮᱛᱮ᱾
ᱦᱚᱸ ᱴᱷᱤᱠ ᱜᱮᱭᱟ ᱜᱚᱝᱠᱮ ᱢᱟ᱾